ᱡᱚᱦᱟᱨ ᱜᱮ᱾
ᱡᱚᱦᱟᱨ ᱜᱮ ᱡᱚᱦᱟᱨ ᱜᱮ᱾ ᱢᱟᱥᱮ, ᱚᱱᱛᱮ ᱫᱚ ᱪᱮᱫ ᱞᱮᱠᱟ?
ᱦᱳᱭ ᱱᱟᱯᱟᱭ ᱜᱮ, ᱱᱟᱯᱟᱭ ᱜᱮ ᱚᱱᱛᱮ ᱟᱵᱮᱱᱟᱜ ᱜᱮ ᱞᱟᱹᱭᱵᱤᱱ ᱥᱮ?
ᱟᱹᱞᱤᱧ ᱥᱮᱫ ᱦᱚᱸ ᱱᱟᱯᱟᱭ ᱜᱮ ᱟᱨ ᱫᱤᱱ ᱠᱚ ᱴᱷᱤᱠ ᱜᱮ ᱪᱟᱞᱟᱜ ᱠᱟᱱᱟ᱾ ᱟᱫᱚ, ᱢᱟᱥᱮ ᱚᱱᱛᱮᱱᱟᱜ ᱦᱚᱭ ᱦᱸᱤᱥᱤᱫ ᱥᱟᱶ ᱥᱟᱶᱛᱮ ᱟᱫᱚ ᱟᱨ ᱪᱮᱫ ᱞᱮᱠᱟ ᱚᱱᱛᱮ ᱢᱮᱱᱟᱜᱼᱟ ᱫᱟᱜ ᱡᱟᱹᱯᱩᱫ ᱠᱚᱫᱚ?
ᱟᱸᱡᱚᱢ ᱫᱟ
ᱟᱫᱚ ᱚᱱᱛᱮ ᱜᱮ ᱪᱮᱫ ᱞᱮᱠᱟ ᱪᱟᱥᱵᱟᱥ ᱠᱚᱫᱚ ᱦᱩᱭᱩᱜ ᱠᱟᱱᱟ, ᱮᱦᱚᱵ ᱟᱠᱟᱱᱟ?
ᱦᱚᱸ ᱚᱱᱠᱟᱜᱮ ᱟᱲᱮ ᱟᱲᱮ ᱫᱟᱜ ᱜᱮ ᱵᱟᱭ ᱫᱟᱜ ᱮᱫᱟ
ᱟᱪᱪᱷᱟ᱾
ᱵᱟᱝ
ᱦᱩᱸᱻ ᱦᱩᱸᱻ᱾ ᱟᱫᱚ ᱦᱚᱞᱟ ᱢᱟᱸᱫᱷᱮᱨ ᱦᱚᱞᱟ ᱫᱚᱭ ᱫᱟᱜ ᱵᱟᱲᱟ ᱞᱮᱫ ᱜᱮ ᱢᱮᱱᱫᱚ ᱯᱟᱨᱚᱢᱮᱱ ᱢᱟᱹᱦᱤᱛ ᱦᱤᱞᱳᱜ ᱫᱚᱭ ᱫᱟᱜ ᱠᱮᱫᱟ᱾ ᱟᱨ ᱛᱤᱦᱮᱧ ᱞᱮᱠᱟ ᱫᱤᱱ ᱫᱚ ᱵᱟᱭ ᱫᱟᱜ ᱠᱟᱫᱟ, ᱦᱟᱸᱜ ᱟᱫᱚ ᱥᱤᱛᱩᱝ ᱧᱚᱢᱜ ᱠᱟᱫᱟᱭᱼ-
ᱟᱪᱪ
ᱚᱱᱮ ᱚᱱᱠᱟ ᱜᱮ ᱦᱟᱸᱜ ᱟᱫᱚ ᱱᱮᱛᱟᱨ ᱢᱟ ᱡᱟᱹᱯᱩᱜ ᱫᱤᱱ ᱠᱟᱱᱟ᱾ ᱟᱫᱚ ᱡᱟᱹᱯᱩᱫ ᱫᱤᱱ ᱠᱟᱱᱟ ᱠᱷᱟᱱ ᱫᱚ ᱦᱩᱲᱩ ᱠᱚ ᱨᱚᱦᱚᱭ ᱞᱟᱹᱜᱤᱜ ᱱᱟᱦᱟᱜ ᱵᱚᱱ ᱮᱦᱚᱵ ᱟᱠᱟᱱᱟ ᱥᱮ ᱪᱮᱫ ᱞᱮᱠᱟ?
ᱵᱟᱝ ᱱᱚᱛᱮ ᱫᱚ ᱟᱹᱣᱨᱤ ᱟᱞᱮ ᱟᱞᱮ ᱫᱚ
ᱟᱪᱪᱷᱟ᱾
ᱫᱚ ᱦᱟᱸᱜ ᱱᱤᱛᱚᱜ ᱫᱚ ᱵᱤᱞᱚᱢ ᱦᱟᱛᱟᱲ ᱜᱮᱭᱟᱞᱮ ᱱᱤᱛᱚᱜ ᱚᱱᱟ ᱜᱟᱹᱪᱷᱤ ᱦᱩᱲᱩ ᱜᱟᱹᱪᱷᱤ ᱢᱟᱱᱮ ᱟᱠᱷᱚᱨ ᱢᱮᱱᱟᱜ ᱠᱚᱣᱟ ᱟᱨᱮ ᱜᱟᱹᱪᱷᱤ ᱠᱚᱦᱚᱸ ᱵᱟᱝ ᱛᱮᱭᱟᱨ ᱠᱟᱱᱟ ᱚᱱᱟ ᱫᱚ ᱟᱨ ᱚᱱᱠᱟ ᱫᱟᱜ ᱦᱚᱸ ᱵᱟᱱᱩᱜ ᱱᱤᱛ ᱠᱷᱮᱛ ᱨᱮ ᱦᱟᱸᱜ ᱟᱫᱚ ᱪᱮᱫ ᱵᱚᱱ ᱪᱤᱠᱟᱹᱭᱟ? ᱥᱩ ᱚᱱᱛᱮ ᱟᱯᱮ ᱯᱟᱥᱮ ᱜᱟᱱ ᱨᱚᱦᱚᱭ ᱠᱟᱛᱮ ᱨᱚᱦᱚᱜ ᱮᱱᱟ?
ᱦᱟᱸᱸ ᱨᱚᱦᱚᱭ ᱠᱚᱦᱚᱸ ᱚᱠᱟ ᱠᱚᱫᱚ ᱤᱭᱟᱹ ᱠᱟᱱᱟ ᱟᱫᱚᱻᱻ
ᱦᱸ
ᱱᱚᱣᱟ ᱤᱭᱟᱹ ᱠᱚ ᱢᱮᱛᱟᱣᱟᱜᱼᱟ᱾ ᱟᱫᱚ ᱥᱟᱛᱟᱢ ᱥᱟᱞᱟᱜ ᱜᱮᱞᱟᱝ ᱞᱟᱹᱭ ᱞᱮᱠᱷᱟᱡ ᱫᱚ ᱜᱟᱱᱚᱜᱚᱜᱼᱟ ᱥᱮ ᱪᱮᱫ ᱞᱮᱠᱟ? ᱟᱫᱚ ᱥᱟᱛᱟᱢ ᱫᱚ ᱱᱚᱣᱟ ᱜᱮ ᱦᱟᱸᱜ ᱢᱮᱱ ᱦᱩᱭᱩᱜ ᱠᱟᱱᱟ ᱱᱮᱛᱟᱨ ᱚᱱᱟ ᱢᱳᱵᱟᱭᱤᱞ ᱟᱨ ᱵᱟᱝ ᱚᱱᱟ ᱤᱥᱠᱨᱤᱱ ᱪᱮᱛᱟᱱ ᱨᱮ ᱡᱟᱦᱱᱟᱜ ᱵᱚᱱ ᱧᱮᱞᱟ ᱚᱱᱟ ᱨᱮᱭᱟᱜ ᱯᱷᱟᱭᱫᱟ ᱟᱨ ᱜᱷᱟᱴ ᱴᱟ ᱤᱫᱤ ᱠᱟᱛ ᱞᱟᱹᱯᱟᱹᱭ ᱞᱮᱠᱷᱟᱡ ᱫᱚ ᱱᱟᱯᱟᱭᱚᱜᱼᱟ ᱥᱮ?
ᱦᱮ ᱦᱮ ᱚᱠᱟᱴᱟᱜ ᱤᱥᱠᱨᱤᱱ ᱨᱮᱱᱟᱜ ᱵᱮᱱ ᱞᱟᱹᱭ ᱮᱫᱟ?
ᱢᱮᱱᱫᱚ ᱢᱳᱵᱟᱭᱤᱞ ᱤᱥᱠᱨᱤᱱ ᱞᱮᱯᱴᱚᱯ ᱤᱥᱠᱨᱤᱱ
ᱦᱮᱸ ᱦᱮ ᱢᱟ ᱡᱩᱫᱤ ᱚᱱᱠᱟ ᱟᱵᱮᱱᱟᱜ ᱜᱮ ᱵᱟᱰᱟᱭ ᱠᱚ ᱢᱮᱱᱟᱜ ᱠᱷᱟᱡ ᱫᱚ ᱞᱟᱹᱭ ᱥᱚᱫᱚᱨ ᱵᱮᱱ?
ᱦᱩᱸᱻᱻ ᱞᱟᱹᱭ ᱥᱚᱫᱚᱨ ᱫᱚ ᱱᱚᱣᱟ ᱜᱮ ᱡᱮᱻᱻ ᱱᱚᱣᱟ᱾ ᱢᱳᱵᱟᱭᱤᱞ ᱥᱠᱨᱤᱱ ᱠᱚ ᱞᱟᱜᱟᱛᱟᱨ ᱧᱮᱞ ᱞᱮᱠᱷᱟᱱ ᱫᱚ ᱟᱹᱰᱤ ᱮᱴᱠᱮᱴᱚᱬᱮ ᱫᱚ ᱦᱳᱭᱳᱜᱼᱟ᱾ ᱪᱮᱫᱟᱜ ᱥᱮ ᱢᱮᱫ ᱠᱚ ᱵᱟᱹᱲᱤᱡᱚᱜᱼᱟ? ᱟᱨᱦᱚᱸ ᱦᱟᱹᱥᱩ ᱦᱚᱸ ᱦᱟᱹᱥᱩᱣᱟ ᱟᱹᱰᱤ ᱡᱳᱨ ᱜᱮ᱾ ᱚᱱᱟ ᱛᱮᱠᱚ ᱢᱮᱱᱟ ᱥᱟᱨᱟ ᱜᱷᱟᱹᱲᱤᱡ ᱧᱮᱞ ᱞᱮᱠᱷᱟᱡ ᱫᱚ ᱟᱹᱰᱤ ᱜᱮ ᱮᱴᱠᱮ ᱴᱚᱬᱮ ᱦᱩᱭᱩᱜ ᱠᱟᱱᱟ ᱥᱮ ᱪᱮᱫ ᱞᱮᱠᱟ
ᱚᱱᱟ ᱢᱟ ᱠᱟᱱ ᱜᱮᱭᱟ ᱦᱳᱭ ᱟᱫᱚ ᱧᱮᱞ ᱵᱮᱱ ᱥᱟᱨᱟ ᱜᱷᱟᱹᱲᱤᱡ ᱟᱫᱚ ᱠᱟᱹᱢᱤ ᱦᱚᱲ ᱫᱚ ᱥᱟᱨᱟ ᱜᱷᱟᱹᱲᱤᱡ ᱫᱚ ᱛᱤ ᱨᱮᱵᱮᱱ ᱧᱮᱞᱟ ᱢᱤᱫ ᱵᱟᱨ ᱜᱷᱟᱹᱲᱤᱡ ᱛᱮᱜᱮ ᱴᱟᱭᱤᱢ ᱧᱟᱢᱚᱜ ᱠᱟᱱᱟ ᱚᱸᱰᱮ ᱜᱮ ᱧᱮᱞ ᱵᱟᱲᱟ ᱦᱩᱭᱩᱜ ᱠᱟᱱᱟ ᱟᱨ ᱵᱟᱝᱠᱷᱟᱱ ᱫᱚ ᱛᱤ ᱨᱮᱵᱮᱱ ᱧᱮᱞᱟ
ᱟᱫᱚ ᱟᱵᱮᱱᱟᱜ ᱨᱚᱲ ᱟᱲᱟᱝ ᱫᱚ ᱠᱟᱹᱴᱤᱜ ᱢᱚᱪᱟ ᱥᱩᱨ ᱱᱚᱜ ᱨᱮ ᱵᱟᱝ ᱦᱤᱡᱩᱜ ᱠᱟᱱᱟ ᱟᱫᱚ ᱚᱱᱟ ᱟᱲᱟᱝ ᱠᱚ ᱦᱤᱡᱩᱜᱼᱟ ᱡᱮᱢᱚᱱ ᱟᱹᱞᱤᱧ ᱦᱚᱞᱤᱧ ᱟᱸᱡᱚᱢ ᱱᱚᱜ ᱦᱚᱪᱚᱭᱟ ᱵᱮᱥ ᱱᱚᱜ ᱛᱮ
ᱟᱻ ᱵᱟᱵᱮᱱ ᱟᱸᱡᱚᱢ ᱴᱷᱤᱠᱟᱹᱭ ᱫᱟ
ᱦᱚᱸ ᱠᱚᱢ ᱠᱚᱢ ᱦᱤᱡᱩᱜ ᱠᱟᱱᱟ ᱛᱚ ᱵᱟᱨ ᱥᱚ ᱨᱮᱱᱟᱜ ᱥᱟᱣᱩᱱᱰ ᱞᱤᱧ ᱮᱢ ᱟᱠᱟᱜ ᱛᱟᱦᱮᱱᱟ
ᱟᱪᱪᱷᱟ
ᱟᱫᱚ
ᱦᱟᱯᱮ ᱦᱟᱯᱮ ᱠᱟᱹᱴᱤᱡ ᱦᱟᱸᱜ ᱟᱸᱡᱚᱢᱚᱜ ᱠᱟᱱ ᱜᱮᱭᱟ
ᱦᱮᱸ ᱟᱫᱚ ᱵᱮᱥ ᱱᱚᱜ ᱵᱩᱡᱷᱟᱹᱜᱼᱟ ᱟᱹᱞᱤᱧ ᱦᱚᱸ ᱵᱮᱥ ᱱᱚᱜ ᱞᱤᱧ ᱵᱩᱡᱷᱟᱹᱣᱼᱟ
ᱱᱤᱛ ᱵᱮᱱ ᱟᱸᱡᱚᱢ ᱫᱟ
ᱦᱳᱭ ᱮᱠᱫᱚᱢ ᱞᱤᱧ ᱟᱸᱡᱚᱢ ᱮᱜᱼᱟ ᱟᱫᱚᱻ
ᱦᱮᱸ ᱛᱚ ᱚᱱᱮ ᱤᱱᱠᱟᱹ ᱜᱮ ᱟᱹᱞᱤᱧ ᱫᱚ ᱱᱤᱛᱚᱜ ᱫᱚ ᱠᱟᱹᱢᱤ ᱨᱮ ᱦᱟᱸᱜ ᱢᱮᱱᱟᱜ ᱞᱤᱧᱟ ᱟᱫᱚ ᱢᱳᱵᱟᱭᱤᱞ ᱠᱚᱫᱚ ᱵᱟᱹᱞᱤᱧ ᱧᱮᱞ ᱵᱟᱲᱟᱭᱟ ᱧᱮᱞ ᱞᱮᱱᱠᱷᱟᱱ ᱢᱤᱜ ᱠᱟᱹᱴᱤᱡᱴᱜ ᱟᱫᱚ ᱩᱰᱩᱠ ᱠᱟᱛᱮ ᱜᱮᱞᱤᱧ ᱧᱮᱞ ᱵᱟᱲᱟᱭᱟ
ᱟᱪᱪᱷᱟ ᱦᱮᱸ ᱟᱫᱚ ᱢᱳᱵᱟᱭᱤᱞ ᱠᱚᱫᱚ ᱱᱚᱜᱼᱚᱭ ᱛᱚ ᱥᱮᱨᱮᱧ ᱟᱸᱡᱚᱢ ᱞᱟᱹᱜᱤᱫ ᱵᱮᱱ ᱢᱚᱱᱮ ᱜᱚᱜ ᱠᱮᱫᱟ ᱥᱮᱨᱮᱧ ᱵᱮᱱ ᱧᱮᱞᱟ ᱮᱱᱮᱡ ᱧᱮᱞ ᱥᱟᱱᱟ ᱠᱮᱫ ᱵᱮᱱᱟ ᱮᱱᱮᱡ ᱵᱮᱱ ᱧᱮᱞᱟ ᱟᱨ ᱡᱟᱦᱟᱸᱭ ᱡᱩᱫᱤ ᱚᱲᱟᱜ ᱠᱚᱨᱮ ᱜᱤᱫᱽᱨᱟᱹ ᱦᱚᱸ ᱛᱟᱦᱮᱱᱟ ᱩᱱᱠᱩ ᱥᱟᱨᱟ ᱜᱷᱟᱹᱲᱤᱡ ᱠᱚ ᱧᱮᱞᱟ ᱟᱨ ᱢᱳᱵᱟᱭᱤᱞ ᱱᱤᱛᱚᱜ ᱚᱱᱠᱟ ᱦᱩᱭ ᱠᱟᱱᱟ ᱡᱚᱛᱚᱣᱟᱜ ᱜᱮ ᱧᱮᱞ ᱥᱟᱱᱟ ᱦᱟ ᱥᱮ ᱵᱮᱥ ᱦᱚᱸ ᱡᱚᱛᱚᱣᱟᱜ ᱜᱮ ᱡᱚᱛᱚ ᱞᱮᱠᱟᱱᱟᱜ ᱜᱮ ᱟᱫᱚ ᱚᱱᱮ ᱥᱟᱨᱟ ᱜᱷᱟᱹᱲᱤᱡ ᱧᱮᱞ ᱞᱮᱠᱷᱟᱱ ᱜᱮ ᱟᱫᱚ ᱢᱮᱸᱜ ᱠᱚᱫᱚ ᱵᱟᱹᱲᱤᱡᱚᱜ ᱠᱟᱱᱟ
ᱟᱫᱚ ᱚᱱᱟᱛᱮ ᱟᱹᱞᱤᱧ ᱦᱚᱸ ᱜᱤᱫᱽᱨᱟᱹ ᱠᱚᱫᱚ ᱚᱲᱟᱜ ᱨᱮ ᱢᱳᱵᱟᱭᱤᱞ ᱫᱚ ᱥᱟᱨᱟ ᱜᱷᱟᱹᱲᱤᱡ ᱫᱚ ᱵᱟᱹᱞᱤᱧ ᱮᱢᱟ ᱠᱚᱣᱟ
ᱦᱳᱭ
ᱮᱢ ᱫᱟᱞᱤᱧ ᱢᱤᱫᱴᱜ ᱠᱟᱹᱴᱤᱡ ᱜᱟᱱ
ᱟᱨ ᱢᱤᱫᱴᱮᱱ ᱠᱟᱛᱷᱟ ᱞᱤᱧ ᱢᱮᱱᱟ ᱱᱚᱣᱟ ᱟᱫᱚ ᱢᱳᱵᱟᱭᱤᱞ ᱯᱷᱳᱱ ᱠᱚᱦᱚᱸ ᱮᱢ ᱠᱟᱛᱮᱜ ᱟᱹᱰᱤ ᱜᱟᱱ ᱵᱮᱵᱚᱥᱛᱟ ᱦᱚᱸ ᱮᱢ ᱟᱠᱟᱜ ᱵᱚᱱᱟᱭ ᱟᱫᱚ ᱢᱤᱜᱴᱮᱡ ᱡᱤᱱᱤᱥ ᱵᱮᱱ ᱦᱩᱫᱤᱥ ᱧᱟᱢ ᱟᱠᱟᱜᱼᱟ ᱱᱚᱣᱟ ᱚᱰᱤᱭᱳ ᱨᱮᱠᱚᱨᱰᱤᱝ ᱥᱟᱶ ᱥᱟᱶᱛᱮ ᱡᱟᱦᱟᱸ ᱨᱚᱲᱚᱜᱚᱜ ᱠᱟᱱᱟ ᱟᱫᱚ ᱟᱵᱚ ᱢᱤᱫᱴᱮᱱ ᱵᱚ ᱦᱩᱲᱟᱹᱝᱼᱟ ᱚᱱᱟ ᱨᱚᱲ ᱟᱲᱟᱝ ᱫᱚ ᱯᱩᱥᱴᱟᱹᱣ ᱱᱚᱜ ᱵᱟᱵᱚ ᱯᱩᱥᱴᱟᱹᱣᱮᱜᱼᱟ ᱟᱫᱚ ᱱᱚᱣᱟ ᱵᱟᱝ ᱯᱩᱥᱴᱟᱹᱣ ᱠᱷᱟᱹᱛᱤᱨ ᱛᱮ ᱪᱮᱜ ᱮᱴᱠᱮ ᱴᱚᱬᱮ ᱦᱤᱡᱩᱜ ᱠᱟᱱᱟ ᱱᱚᱣᱟ ᱨᱚᱲ
ᱦᱮᱸ ᱮᱴᱠᱮ ᱴᱚᱬᱮ ᱫᱚ ᱦᱟᱸᱜ ᱦᱩᱭᱩᱜᱼᱟ ᱦᱮᱸ
ᱦᱮᱸ ᱢᱮᱱ ᱫᱟᱞᱤᱧ
ᱛᱚ ᱚᱱᱟᱜᱮ ᱦᱟᱸᱜ ᱵᱟᱝ ᱵᱟᱝᱠᱚ ᱴᱷᱤᱠᱟᱹᱭᱟ ᱥᱮ
ᱦᱮᱸ ᱟᱫᱚ ᱚᱱᱟ ᱜᱮᱞᱤᱧ ᱢᱮᱱᱟ ᱡᱟᱦᱟᱸ ᱥᱟᱶ ᱜᱮ ᱨᱚᱯᱚᱲ ᱦᱩᱭᱩᱜᱼᱟ ᱟᱫᱚ ᱯᱩᱥᱴᱟᱹᱣ ᱥᱟᱞᱟᱜ ᱨᱚᱲ ᱞᱮᱠᱷᱟᱱ ᱫᱚ ᱪᱮᱜ ᱠᱟᱱᱟ ᱚᱱᱟ ᱡᱟᱦᱟᱸ ᱚᱞᱪᱤᱠᱤᱛᱮ ᱚᱞᱚᱜᱚᱜᱼᱟ
ᱦᱳᱭ ᱚᱱᱟ ᱫᱚ ᱯᱩᱥᱴᱟᱹᱣ ᱥᱟᱺᱦᱤᱡ ᱵᱟᱭ ᱟᱸᱡᱚᱢ ᱞᱮᱠᱷᱟᱱ ᱟᱸᱡᱚᱢᱟᱭ ᱛᱚᱵᱮᱛᱚᱭ ᱚᱞᱟᱭ ᱩᱱᱤ ᱫᱚ ᱦᱮᱸ ᱢᱟ ᱞᱟᱹᱭ ᱵᱮᱱ ᱦᱮᱞᱳ ᱚᱠᱟ ᱥᱮᱫ ᱱᱟᱵᱮᱱ ᱜᱚᱝᱠᱮ
ᱦᱮᱸ ᱚᱱᱟ ᱜᱮᱞᱤᱧ ᱢᱮᱱᱮᱜᱼᱟ ᱡᱮ ᱱᱚᱣᱟ ᱯᱩᱥᱴᱟᱹᱣ ᱟᱲᱟᱝ ᱨᱚᱲ ᱞᱮᱠᱷᱟᱡ ᱫᱚ ᱪᱮ ᱦᱩᱭᱩᱜ ᱠᱟᱱᱟ ᱡᱮ ᱚᱱᱟ ᱨᱮ ᱟᱲᱟᱝ ᱟᱸᱡᱚᱢ ᱞᱮᱠᱷᱟᱡ ᱜᱮ ᱩᱱᱤ ᱦᱚᱸ ᱚᱱᱠᱟ ᱜᱮ ᱥᱩᱫ ᱥᱩᱫᱮ ᱨᱚᱲ ᱫᱟᱲᱮᱭᱟᱜᱼᱟ ᱥᱮ ᱚᱞ ᱫᱟᱲᱮᱭᱟᱜᱼᱟ ᱦᱟᱹᱭ ᱢᱟᱱᱮ ᱚᱞ ᱫᱟᱲᱮᱭᱟᱜᱼᱟᱭ ᱡᱮᱢᱚᱱ᱾ ᱟᱫᱚ ᱟᱹᱰᱤ ᱜᱟᱱ ᱠᱟ ᱞᱤᱧ ᱧᱮᱞ ᱧᱟᱢ ᱠᱮᱫᱟ ᱱᱚᱣᱟ ᱠᱚ ᱨᱚᱲ ᱟᱲᱟᱝ ᱜᱮ ᱚᱸᱰᱮ ᱠᱚ ᱚᱞᱮᱜᱼᱟ ᱥᱮ ᱟᱹᱞᱤᱧ ᱦᱚᱸᱞᱤᱧ ᱚᱞ ᱵᱟᱲᱟᱣ ᱟᱫᱚ ᱚᱱᱮ ᱚᱱᱟ ᱮᱴᱠᱮᱴᱚᱬᱮ ᱫᱚᱭ ᱩᱫᱩᱜ ᱛᱚᱨᱟᱭᱮᱜᱼᱟ᱾
ᱟᱵᱮᱱ ᱦᱚ ᱴᱟᱱᱥᱠᱨᱤᱯᱥᱚᱱ ᱨᱮᱱᱟᱜ ᱟ ᱠᱟᱹᱢᱤ ᱫᱚᱵᱮᱱ ᱠᱚᱨᱟᱣ ᱠᱟᱜ ᱜᱮ ᱛᱚᱵᱮ᱾
ᱦᱮᱸ, ᱚᱱᱟ ᱠᱚᱦᱚᱸ ᱪᱟᱞᱟᱜ ᱠᱟᱱᱟ ᱟᱫᱚ ᱟᱵᱚᱨᱮᱱ ᱦᱚᱲ ᱨᱚᱲ ᱫᱟᱠᱚ ᱨᱚᱲᱮᱫ ᱜᱮᱭᱟ ᱠᱚ ᱢᱮᱱᱠᱷᱟᱱ ᱯᱩᱥᱴᱟᱹᱣ ᱵᱟᱠᱚ ᱨᱚᱲ ᱮᱫᱟ ᱟᱨ ᱯᱩᱥᱴᱟᱹᱣ ᱵᱟᱠᱚ ᱨᱚᱲᱮᱫᱼᱟ ᱟᱫᱚ ᱱᱚᱣᱟ ᱠᱚ ᱨᱚᱲ ᱟᱲᱟᱝ ᱜᱮ ᱱᱚᱝᱠᱟ ᱜᱮ ᱱᱚᱣᱟ ᱠᱚᱜᱮ ᱨᱚᱲ ᱜᱮ ᱚᱸᱰᱮ ᱫᱚ ᱪᱟᱞᱟᱜ ᱠᱟᱱᱟ, ᱟᱫᱚ ᱵᱟᱨ ᱯᱮ ᱞᱮᱠᱟ ᱟᱫᱚ ᱚᱸᱰᱮ ᱠᱚ ᱧᱮᱞᱮᱜᱼᱟ᱾ ᱦᱮᱸ ᱟᱫᱚ ᱚᱱᱟ ᱪᱮᱫ ᱮ ᱨᱚᱲᱮᱜ ᱮᱭᱟ ᱦᱟᱸᱜ ᱟᱫᱚ ᱚᱱᱟ ᱴᱷᱤᱠ ᱜᱮᱭᱟ ᱟᱫᱚ ᱱᱮᱛᱟᱨ ᱢᱟ ᱦᱮᱸ, ᱪᱮ ᱮ ᱟᱫᱚ ᱚᱱᱟ ᱢᱟ ᱴᱷᱤᱠ ᱜᱮᱭᱟ ᱟᱫᱚ ᱱᱚᱣᱟ ᱢᱳᱵᱟᱭᱤᱞ ᱟᱨ ᱤᱥᱠᱨᱤᱱ ᱤᱫᱤ ᱠᱟᱛᱮᱜ ᱜᱮ ᱱᱟᱦᱟᱜ ᱨᱚᱲ ᱫᱚ ᱦᱩᱭᱩᱜ ᱠᱟᱱ ᱛᱟᱦᱮᱱᱟ, ᱟᱫᱚ ᱮᱦᱚᱜ ᱮᱦᱚᱜ ᱢᱟ ᱪᱮᱜ ᱦᱚᱸ ᱵᱟᱵᱚ ᱪᱤᱠᱟᱹᱜᱼᱟ ᱛᱚ ᱛᱟᱭᱚᱢ ᱛᱮ ᱚᱱᱠᱟ ᱦᱩᱭᱩᱜ ᱠᱟᱱᱟ ᱧᱮᱞ ᱧᱮᱞ ᱛᱮ ᱧᱮᱞ ᱧᱮᱞ ᱛᱮ ᱵᱟᱹᱲᱤᱡᱚᱜᱼᱟ᱾
ᱦᱮᱸ ᱱᱤᱛᱚᱜ ᱢᱟᱱᱮ ᱫᱟᱲᱮ ᱛᱟᱦᱮᱱ ᱵᱷᱳᱨ ᱫᱚ ᱚᱠᱚᱭᱟᱜ ᱦᱚᱸ ᱢᱟᱱᱮ ᱟᱥ ᱛᱟᱨ ᱫᱚ ᱵᱟᱝ ᱦᱤᱡᱩᱜ ᱟᱨ ᱡᱚᱠᱷᱚᱱ ᱱᱚᱣᱟ ᱜᱮ ᱵᱚᱭᱮᱥ ᱩᱢᱮᱨ ᱦᱩᱭ ᱞᱮᱱᱠᱷᱟᱡ ᱫᱚ ᱟᱹᱰᱤ ᱟᱸᱴ ᱦᱟᱸᱜ ᱱᱚᱣᱟ ᱨᱮᱱᱟᱜ ᱟᱥᱚᱨ ᱫᱚ ᱩᱱ ᱨᱮᱜᱮ ᱫᱮᱠᱷᱟᱣᱟᱭ᱾ ᱢᱮᱱᱠᱷᱟᱱ ᱱᱤᱛᱳᱜ ᱫᱚ ᱪᱮᱜ ᱦᱚᱸ ᱵᱟᱵᱚᱱ ᱵᱩᱡ ᱫᱟᱲᱮᱜᱼᱟ᱾
ᱚᱱᱠᱟ ᱠᱟᱛᱷᱟ ᱫᱚ ᱵᱟᱝ ᱠᱟᱱᱟ ᱟᱹᱞᱤᱧ ᱦᱚᱸᱞᱤᱧ ᱵᱩᱡᱷᱟᱹᱣ ᱫᱟᱲᱮᱭᱟᱜ ᱠᱟᱱᱟ ᱪᱮᱫᱟᱜ ᱥᱮ ᱱᱚᱣᱟ ᱨᱮ ᱟᱯᱱᱟᱨ ᱥᱟᱶᱦᱮᱫ ᱮᱴᱠᱮᱴᱚᱬᱮ ᱦᱩᱭ ᱠᱟᱱᱟ᱾ ᱵᱚᱭᱚᱥ ᱨᱮᱭᱟᱜ ᱠᱟᱛᱷᱟ ᱫᱚ ᱵᱟᱝ ᱠᱟᱱᱟ, ᱱᱚᱣᱟ ᱫᱚ ᱚᱵᱚᱥᱛᱷᱟ ᱨᱮᱭᱟᱜ ᱠᱟᱛᱷᱟ ᱠᱟᱱᱟ᱾ ᱟᱻ ᱠᱚᱢ ᱵᱚᱭᱚᱥ ᱟᱹᱱᱤᱡ ᱦᱚᱸ ᱡᱩᱫᱤ ᱡᱟᱹᱥᱛᱤ ᱧᱮᱞᱟ ᱥᱮ᱾ ᱩᱱᱤᱭᱟᱜ ᱦᱚᱸ ᱢᱮᱫ ᱫᱚ ᱵᱟᱹᱲᱤᱡ ᱫᱟᱲᱮᱭᱟᱜᱼᱟ᱾ ᱵᱟᱱᱟᱨ ᱜᱮ ᱧᱮᱞ ᱞᱮᱠᱷᱟᱡ ᱜᱮ ᱵᱟᱹᱲᱤᱡ ᱮᱱᱟ᱾
ᱟᱨᱮ ᱟᱞᱟᱜᱽ ᱨᱟᱥᱛᱟ ᱨᱮ ᱧᱮᱞ ᱞᱮᱠᱷᱟᱡ ᱫᱚ ᱦᱟᱸᱜ ᱵᱟᱹᱲᱤᱡ ᱫᱚ ᱵᱟᱹᱲᱤᱡᱚᱜ ᱜᱮᱭᱟ ᱚᱱᱟ ᱨᱚᱥ᱾ ᱥᱟᱹᱨᱤ ᱠᱟᱛᱷᱟ ᱠᱟᱱ ᱜᱮᱭᱟ᱾
ᱦᱩᱸ, ᱟᱫᱚ ᱚᱱᱟ ᱜᱮ ᱟᱨ ᱚᱱᱟ ᱥᱟᱶ ᱥᱟᱶ ᱛᱮ ᱱᱮᱛᱟᱨ ᱢᱟ ᱢᱳᱵᱟᱭᱤᱞ ᱤᱥᱠᱨᱤᱱ ᱨᱮ ᱵᱟᱵᱮᱱ ᱧᱮᱞ ᱞᱮᱠᱷᱟᱡ ᱫᱚ ᱠᱟᱹᱢᱤ ᱦᱚᱸ ᱵᱟᱝ ᱦᱩᱭᱩᱜᱼᱟ ᱥᱮ᱾
ᱟ ᱚᱱᱟ ᱢᱟ ᱠᱟᱱ ᱜᱮ ᱱᱤᱛᱚᱜ ᱫᱚ ᱱᱤᱛᱚᱜ ᱫᱚ ᱰᱤᱡᱤᱴᱮᱞ ᱡᱩᱜᱽ ᱨᱮ ᱡᱩᱫᱤ ᱚᱱᱟ ᱦᱚᱸ ᱵᱟᱵᱮᱱ ᱧᱮᱞ ᱫᱟᱠᱷᱟᱡ ᱫᱚ ᱦᱟᱸᱜ ᱢᱟᱱᱮ ᱰᱷᱮᱨ ᱵᱮᱱ ᱢᱤᱥᱤᱝ ᱮᱫᱟ ᱡᱟᱦᱟᱱᱟᱜ ᱤᱭᱟᱹ ᱚᱱᱠᱟᱱ ᱡᱟᱱᱠᱟᱹᱨᱤ ᱠᱚ᱾ ᱵᱟᱵᱮᱱ ᱵᱩᱡᱷᱟᱹᱣ ᱫᱟᱲᱮᱭᱟᱜᱼᱟ᱾
ᱚᱱᱠᱟ ᱜᱮ ᱚᱱᱠᱟ ᱜᱮ᱾ ᱥᱟᱹᱨᱤ ᱜᱮ ᱱᱤᱛᱚᱜ ᱫᱚ ᱵᱟᱝ ᱨᱮᱵᱮᱱ ᱟᱹᱱᱤᱡ ᱦᱚᱲ ᱦᱚᱸ ᱱᱤᱛᱚᱜ ᱫᱚ ᱵᱩᱡᱷᱟᱹᱣ ᱫᱟᱲᱮᱭᱟᱜ ᱠᱟᱱᱟᱭ ᱡᱮ ᱢᱳᱵᱟᱭᱤᱞ ᱠᱚᱨᱮ ᱞᱮᱯᱴᱚᱯ ᱠᱚᱨᱮ ᱟᱹᱰᱤᱜᱟᱱ ᱚᱱᱠᱟ ᱠᱟᱹᱢᱤ ᱢᱮᱱᱟᱜᱼᱟ᱾ ᱚᱱᱟ ᱛᱮ ᱱᱤᱛᱚᱜ ᱫᱚ ᱚᱱᱟ ᱦᱚᱸ ᱟᱹᱰᱤ ᱜᱮ ᱡᱟᱹᱨᱩᱲ ᱜᱮᱭᱟ ᱡᱟᱹᱨᱩᱲ ᱢᱟ ᱟᱨ ᱵᱟᱝ ᱡᱟᱹᱨᱩᱲ ᱠᱷᱟᱡ ᱠᱟᱹᱢᱤ ᱜᱮ ᱵᱟᱝ ᱦᱩᱭᱩᱜᱼᱟ ᱱᱮᱛᱟᱨᱟᱜ ᱫᱚ ᱠᱟᱹᱣᱰᱤ ᱠᱚ ᱧᱟᱢᱚᱜᱚᱜ ᱞᱟᱹᱜᱤᱫ ᱫᱚ᱾ ᱱᱚᱣᱟ ᱠᱚ ᱛᱟᱦᱮᱱᱟ ᱟᱹᱰᱤ ᱡᱟᱹᱨᱩᱲ ᱮᱱᱟ᱾
ᱛᱚ ᱟᱵᱤᱱ ᱫᱚ ᱱᱟᱛ ᱴᱨᱟᱱᱥᱠᱨᱤᱯᱥᱮᱱ ᱠᱟᱹᱢᱤ ᱫᱚ ᱢᱳᱵᱟᱭᱤᱞ ᱛᱮᱜᱮ ᱵᱮᱱ ᱠᱚᱨᱟᱣᱮᱫ ᱠᱟᱱᱟ ᱥᱮ ᱥᱮ ᱱᱚᱣᱟ ᱞᱮᱯᱴᱚᱯ ᱛᱮ?
ᱦᱮᱸ ᱟᱫᱚ ᱱᱤᱛᱚᱜ ᱚᱠᱛᱮ ᱨᱮᱭᱟᱜ ᱡᱟᱦᱟᱸ ᱢᱮᱱᱟᱜ-ᱟ ᱱᱤᱛᱚᱜ ᱫᱚ ᱢᱳᱵᱟᱭᱤᱞ ᱛᱮᱦᱚᱸ ᱟᱫᱷᱟᱱᱟᱜ ᱫᱚ ᱠᱟᱹᱢᱤ ᱪᱟᱞᱟᱜ ᱠᱟᱱᱟ ᱟᱨ ᱡᱟᱦᱟᱸᱴᱟᱜ ᱢᱳᱵᱟᱭᱤᱞ ᱛᱮ ᱵᱟᱝ ᱜᱟᱱᱚᱜ ᱠᱟᱱᱟ ᱚᱱᱟ ᱫᱚ ᱞᱮᱯᱴᱚᱯ ᱠᱚᱛᱮ ᱜᱮ ᱠᱟᱹᱢᱤ ᱫᱚ ᱪᱟᱞᱟᱜ ᱠᱟᱱᱟ ᱚᱱᱠᱟ ᱢᱮᱱᱟᱜ-ᱟ ᱟᱫᱚ ᱱᱚᱜ-ᱚ ᱱᱚᱝᱠᱟ ᱟᱨ ᱢᱮᱱ ᱞᱮᱠᱷᱟᱱ ᱫᱚ ᱚᱯᱷᱤᱥ ᱠᱚᱨᱮ ᱦᱚᱸ ᱱᱮᱛᱟᱨ ᱢᱟ ᱥᱠᱨᱤᱱ ᱠᱚᱨᱮ, ᱫᱚᱠᱟᱱ ᱠᱚᱨᱮ ᱦᱚᱸ ᱠᱥᱨᱤᱱ ᱨᱮᱜᱮ ᱧᱮᱞ ᱦᱳᱭᱳᱜ ᱛᱟ ᱵᱮᱱᱟ᱾ ᱥᱟᱭᱮᱱ ᱵᱳᱨᱰ ᱠᱚᱨᱮ ᱦᱚᱸ ᱥᱠᱨᱤᱱ ᱨᱮᱜᱮ ᱧᱮᱞ ᱦᱳᱭᱳᱜ ᱛᱟ ᱵᱮᱱᱟ᱾ ᱱᱮᱛᱟ ᱢᱟᱱᱛᱨᱤ ᱠᱚᱣᱟᱜ ᱨᱚᱲ ᱟᱲᱟᱝ ᱠᱚᱦᱚᱸ ᱥᱮ ᱠᱷᱚᱵᱚᱨ ᱠᱚ ᱧᱟᱢ ᱞᱟᱹᱜᱤᱫ ᱦᱚᱸ ᱱᱮᱛᱟᱨ ᱫᱚ ᱢᱳᱵᱟᱭᱤᱞ ᱟᱨᱵᱟᱝ ᱮᱞ ᱥᱤ ᱰᱤ ᱮᱞ ᱤ ᱰᱤ ᱥᱠᱨᱤᱱ ᱨᱮᱜᱮ ᱧᱮᱞ ᱦᱩᱭᱩᱜ ᱛᱟ ᱵᱮᱱᱟ᱾ ᱟᱨ ᱡᱩᱫᱤ ᱟᱵᱮᱱ ᱵᱮᱱ ᱯᱷᱳᱴᱳ ᱟᱠᱟᱱᱟ ᱪᱤᱛᱟᱹᱨ ᱠᱟᱱᱟ ᱚᱸᱰᱮ ᱦᱚᱸ ᱠᱚᱭᱚᱜᱼᱟᱜ ᱦᱳᱭᱳᱜ ᱛᱟᱵᱮᱱᱟ ᱵᱟᱵᱮᱱ ᱠᱚᱭᱚᱜ ᱟᱜ ᱞᱮᱠᱷᱟᱡ ᱫᱚ ᱠᱟᱹᱢᱤ ᱜᱮ ᱵᱟᱝ ᱦᱳᱭᱳᱜ ᱛᱟᱵᱮᱱᱟ᱾ ᱯᱤ ᱰᱤ ᱮᱯᱷ ᱠᱚᱦᱚᱸ ᱯᱩᱛᱷᱤ ᱠᱚᱦᱚᱸ ᱯᱟᱲᱦᱟᱣ ᱦᱳᱭᱳᱜᱼᱟ ᱱᱮᱛᱟᱨ ᱫᱚ ᱤᱥ
ᱦᱳᱭ ᱛᱚ ᱚᱱᱟ ᱦᱚᱸ ᱮᱥᱠᱨᱤᱱ ᱨᱮᱜᱮ ᱧᱮᱞ ᱦᱩᱭᱩᱜ ᱠᱟᱱᱟ ᱦᱳᱭ
ᱦᱳᱭ ᱥᱟᱨᱟ ᱜᱷᱟᱹᱲᱤ ᱧᱮᱞ ᱦᱳᱭᱳᱜ ᱛᱟ ᱵᱤᱱᱟ᱾ ᱯᱟᱹᱴᱷᱩᱣᱟᱹ ᱠᱚᱦᱚᱸ ᱱᱤᱛᱚᱜ ᱫᱚ ᱱᱚᱣᱟ ᱪᱮᱛᱟᱱ ᱨᱮ ᱜᱮ ᱟᱸᱥ ᱟᱨ ᱚᱱᱟ ᱪᱮᱛᱟᱱ ᱨᱮᱜᱮ ᱵᱟᱥᱟ ᱟᱨ ᱚᱱᱟ ᱪᱮᱛ ᱨᱮᱜᱮ ᱟᱨ ᱦᱚᱸ ᱪᱟᱥᱟ, ᱱᱚᱜᱼᱚᱭ ᱱᱚᱝᱠᱟ ᱦᱳᱭ
ᱟᱨ ᱱᱤᱛᱚᱜ ᱫᱚ ᱚᱱᱠᱟ ᱦᱩᱭᱩᱜ ᱠᱟᱱᱟ ᱥᱮ ᱢᱟᱱᱮ ᱱᱤᱛᱚᱜ ᱫᱚ ᱟᱹᱰᱤ ᱩᱛᱟᱹᱨ ᱚᱱᱮ ᱚᱱᱞᱟᱭᱤᱱ ᱡᱩᱜᱽ ᱠᱟᱱᱟ ᱛᱚ ᱚᱱᱞᱟᱭᱤᱱ ᱢᱟᱫᱽᱫᱷᱚᱢ ᱛᱮᱦᱚᱸ ᱟᱹᱰᱤ ᱜᱟᱱ ᱯᱟᱹᱴᱷᱩᱣᱟᱹ ᱠᱚ ᱯᱟᱲᱦᱟᱜ ᱟᱨ ᱡᱟᱸᱦᱟ ᱱᱚᱣᱟ ᱠᱚᱢᱯᱤᱴᱤᱥᱚᱱ ᱤᱭᱟᱹ ᱨᱮ ᱠᱚᱢᱯᱤᱴᱤᱥᱮᱱ ᱠᱚ ᱠᱚ ᱛᱮᱭᱟᱨᱤ ᱵᱟᱲᱟᱭᱫᱟ ᱩᱱᱠᱩ ᱦᱚᱸ ᱟᱹᱰᱤ ᱜᱟᱱ ᱦᱟᱸᱜ ᱱᱚ ᱥᱠᱨᱤᱱ ᱦᱚᱛᱮ ᱛᱮᱜᱮ ᱠᱚ ᱛᱮᱭᱟᱨᱤ ᱮᱫᱟ, ᱟᱠᱚᱣᱟᱜ ᱦᱚᱜᱼᱱᱚᱛᱮ ᱢᱟᱱᱮ ᱠᱟᱱᱴᱤᱱᱤᱭᱩ ᱧᱮᱞ ᱨᱮ ᱟᱹᱰᱤ ᱜᱟᱱ ᱢᱟᱱᱮ ᱤᱯᱷᱮᱠᱴ ᱫᱚ ᱯᱟᱲᱟᱜ ᱠᱟᱱ ᱜᱮᱭᱟ᱾
ᱮᱠᱫᱚᱢ ᱜᱮ ᱠᱷᱟᱱ ᱫᱚ ᱪᱮᱫ ᱵᱮᱱ ᱢᱮᱱᱟ᱾ ᱤᱯᱷᱮᱠᱴ ᱦᱚᱸ ᱯᱟᱲᱟᱣ ᱫᱚ ᱯᱟᱲᱟᱣ ᱚᱜ ᱠᱟᱱ ᱜᱮᱭᱟ᱾ ᱟᱨ ᱯᱷᱟᱭᱫᱟ ᱦᱚᱸ ᱢᱮᱱᱟᱜ ᱜᱮᱭᱟ, ᱟᱫᱚ᱾
ᱡᱮ ᱠᱳᱱᱳ ᱯᱷᱟᱭᱫᱟ ᱢᱮᱱᱟᱜᱼᱟ ᱤᱱᱟᱹᱜ ᱢᱟᱱᱮ ᱞᱳᱠᱥᱟᱱ ᱦᱚᱸ ᱢᱮᱱᱟᱜᱼᱟ ᱚᱱᱟ ᱵᱷᱤᱛᱨᱤ ᱨᱮ᱾
ᱮᱠᱫᱚᱢ ᱠᱷᱟᱱ ᱫᱚ᱾
ᱥᱩᱢᱩᱝ ᱫᱚ ᱵᱟᱝ ᱛᱟᱦᱮᱱ ᱠᱟᱱᱟ ᱡᱟᱦᱟᱱᱟᱜ ᱜᱮ᱾ ᱯᱷᱟᱭᱫᱟ ᱢᱮᱱᱟᱜ ᱠᱷᱟᱡ ᱚᱱᱟ ᱵᱷᱤᱛᱨᱤ ᱨᱮ ᱡᱟᱹᱨᱩᱲ ᱚᱱᱟ ᱨᱮᱱᱟᱜ ᱦᱮᱸ ᱞᱳᱠᱥᱟᱱ ᱦᱚᱸ ᱢᱮᱱᱟᱜᱼᱟ᱾
ᱟᱹᱰᱤ ᱪᱮᱫ ᱵᱮᱱ ᱢᱮᱱ ᱠᱮᱭᱟ ᱱᱚᱜᱼᱚ ᱱᱚᱝᱠᱟ ᱚᱵᱚᱥᱛᱟ ᱢᱮᱱᱟᱜᱼᱟ᱾ ᱟᱨᱻ ᱱᱤᱛᱚᱜ ᱚᱠᱛᱮ ᱫᱚ ᱯᱩᱛᱷᱤ ᱠᱚᱦᱚᱸ ᱡᱚᱛᱚ ᱦᱚᱲ ᱢᱟ ᱵᱟᱵᱚ ᱠᱤᱨᱤᱧ ᱫᱟᱲᱮ ᱭᱟᱜ ᱠᱟᱱᱟ᱾
ᱵᱟᱝ
ᱚᱠᱚᱭ ᱠᱚᱫᱚ᱾
ᱟᱫᱚ ᱯᱩᱛᱷᱤ ᱯᱩᱛᱷᱤ ᱫᱚ ᱢᱟᱱᱮ ᱱᱤᱛᱚᱜ ᱫᱚ ᱰᱷᱮᱨ ᱚᱱᱠᱟ ᱤᱭᱟᱹ ᱦᱳᱭᱳᱜ ᱠᱟᱱᱟ ᱥᱮ ᱟᱸᱴ ᱧᱚᱸᱜ ᱜᱮ ᱵᱩᱡᱷᱟᱹᱜ ᱠᱟᱱᱟ ᱟᱨ ᱢᱳᱵᱟᱭᱤᱞ ᱫᱚ ᱢᱟᱱᱮ ᱪᱟᱞ ᱛᱮ ᱯᱷᱤᱨ ᱛᱮ ᱦᱚᱸᱭ ᱵᱮᱸᱜᱮᱫ ᱵᱟᱲᱟᱣᱟᱜᱼᱟᱭ᱾
ᱟᱫᱚ ᱯᱩᱛᱷᱤ ᱠᱚᱫᱚ ᱛᱤᱱᱟᱹᱜ ᱮ ᱦᱚᱵᱚᱨ ᱠᱟᱜᱼᱟᱭ ᱥᱮ ᱠᱚᱭᱚᱜ ᱟᱭ᱾
ᱦᱮᱸ